ᱜᱚᱝᱠᱮ ᱟᱸᱡᱚᱢᱚᱜ ᱠᱟᱱᱟ? ᱦᱮᱞᱳ! ᱦᱮᱸ ᱜᱚᱝᱠᱮ ᱡᱚᱦᱟᱨ ᱜᱮ᱾
ᱦᱩᱸ, ᱡᱚᱦᱟᱨ ᱜᱮ᱾ ᱟᱸᱡᱚᱢᱚᱜ ᱠᱟᱱᱟ ᱟᱹᱞᱤᱧᱟᱝ ᱨᱚᱲ ᱢᱚᱡᱽ ᱛᱮᱜᱮ?
ᱦᱮᱸ ᱟᱸᱡᱚᱢᱚᱜ ᱠᱟᱱ ᱜᱮᱭᱟ᱾
ᱦᱩᱸ, ᱟᱵᱮᱱᱟᱜ ᱢᱚᱡᱽ ᱛᱮᱜᱮ ᱟᱸᱡᱚᱢᱚᱜ ᱠᱟᱱᱟ᱾
ᱪᱮᱠᱟ ᱫᱚ ᱪᱮᱫ ᱦᱚᱸ ᱵᱟᱝ᱾ ᱦᱚᱸᱜ-ᱚᱭ ᱫᱩᱲᱩᱵ ᱦᱩᱭ ᱠᱟᱱᱟ ᱦᱮᱸ ᱥᱮ᱾ ᱟᱞᱮ ᱥᱮᱫ ᱢᱟ ᱫᱟᱜ ᱡᱟᱹᱲᱤ ᱠᱮᱫ-ᱮ ᱥᱮᱛᱟᱜ ᱠᱷᱚᱱ᱾ ᱟᱫᱚ ᱚᱱᱟᱜᱮ ᱫᱩᱲᱩᱵ ᱠᱟᱛᱮᱜ ᱡᱟᱱᱞᱟ ᱥᱮᱫ ᱠᱷᱚᱱᱟᱜ ᱠᱚᱭᱚᱜ ᱦᱩᱭᱩᱜ ᱠᱟᱱᱟ ᱪᱮᱫ ᱞᱮᱠᱟ ᱱᱚᱣᱟ ᱫᱷᱟᱨ ᱫᱷᱟᱨᱛᱤ ᱨᱮᱱᱟᱜ ᱦᱟᱞᱚᱛ ᱠᱚ? ᱨᱤᱢᱤᱞ ᱨᱤᱢᱤᱞ ᱧᱮᱞᱚᱜ ᱠᱟᱱᱟ ᱟᱯᱮᱥᱮᱫ
ᱟᱞᱮ ᱥᱮᱫ ᱦᱚᱸ ᱚᱱᱠᱟ ᱜᱮ ᱥᱮᱛᱟᱜ ᱠᱷᱚᱱᱟᱜ ᱜᱮ ᱫᱟᱜ ᱡᱟᱹᱲᱤᱣ ᱠᱟᱫᱟᱭ ᱾
ᱦᱩᱸ᱾
ᱮᱠᱮᱵᱟᱨᱮ ᱥᱮᱛᱟᱜ ᱠᱷᱚᱱᱟᱜ ᱫᱟᱜ-ᱫᱟᱜ ᱛᱮ ᱜᱚᱴᱟ ᱧᱤᱫᱟᱹ ᱫᱟᱜ ᱟᱨᱚ ᱥᱮᱛᱟᱜ ᱫᱟᱜ ᱟᱨᱚᱸ ᱦᱚᱸᱜ-ᱚᱭ ᱨᱤᱢᱮᱞᱮ ᱚᱨ ᱟᱹᱜᱩᱭᱮᱫᱟ ᱦᱟᱸᱜ ᱮᱠᱮᱵᱟᱨᱮ ᱱᱚᱛᱮ ᱜᱮ᱾
ᱦᱩᱸ᱾
ᱯᱟᱥᱮᱡ ᱟᱨ ᱢᱤᱲᱮᱜ ᱯᱚᱨᱮ ᱟᱨᱦᱚᱸ ᱯᱟᱥᱮᱡ ᱧᱩᱨᱩᱜᱼᱟ ᱦᱟᱸᱜ ᱫᱟᱜ ᱫᱚ?
ᱠᱟᱛᱷᱟ ᱫᱚ ᱚᱱᱠᱟᱜᱮ ᱢᱚᱱᱮᱜ ᱠᱟᱱ ᱜᱮᱭᱟ ᱦᱮᱸᱥᱮ᱾
ᱦᱩᱸᱻ ᱟᱫᱚ ᱟᱫᱚ ᱛᱟᱦᱚᱞᱮ ᱱᱟᱥᱛᱟ ᱵᱟᱲᱟ ᱦᱩᱭᱱᱟ?
ᱦᱮᱸ ᱱᱟᱥᱛᱟ ᱵᱟᱲᱟ ᱠᱚ ᱦᱩᱭᱚᱜ ᱠᱟᱱ ᱜᱮᱭᱟ ᱥᱮ ᱵᱟᱝ?
ᱦᱩᱸᱻ ᱛᱟᱦᱚᱞᱮ ᱦᱩᱲᱩ ᱠᱚᱫᱚ ᱛᱟᱦᱚᱞᱮ ᱨᱚᱦᱚᱭ ᱨᱟᱠᱟᱵ ᱦᱩᱭ ᱵᱟᱲᱟᱭᱱᱟ ᱥᱮ ᱵᱟᱝ?
ᱦᱚᱭ ᱟᱫᱚ ᱠᱟᱛᱷᱟ ᱫᱚ ᱤᱱᱟᱹᱜᱮ ᱠᱟᱱ ᱜᱮᱭᱟ ᱦᱩᱲᱩ ᱠᱚᱦᱚᱸ ᱨᱚᱦᱚᱭᱮᱫ ᱜᱮᱭᱟᱞᱮ ᱦᱮᱸ ᱥᱮ ᱵᱟᱝ᱾ ᱦᱮᱸ ᱟᱞᱮ ᱫᱚ ᱦᱮᱸᱼᱼ
ᱪᱮᱫᱵᱮᱱ ᱞᱟᱹᱭ ᱜᱮᱭᱟ?
ᱦᱳᱭ ᱚᱱᱠᱟᱜ ᱜᱮ ᱢᱚᱸᱡᱽ ᱫᱷᱟᱨᱟ ᱛᱮᱜᱮ ᱨᱚᱦᱚᱭ ᱠᱟᱹᱢᱤ ᱠᱚᱫᱚᱞᱮ ᱮᱛᱚᱦᱚ ᱜᱚᱫ ᱠᱟᱫᱟᱞᱮ ᱦᱮ ᱥᱮ ᱵᱟᱝ,
ᱟᱪᱪᱷᱟ ᱟᱞᱮ ᱥᱮᱫ ᱦᱚᱸᱼᱼ ᱟᱞᱮ ᱥᱮᱫ ᱫᱚ ᱦᱩᱲᱩ ᱠᱚᱫᱚ ᱵᱟᱞᱮ ᱵᱟᱝ ᱜᱮᱞᱮ ᱨᱚᱦᱚᱭ ᱜᱮᱭᱟ᱾ ᱟᱞᱮᱫᱚ ᱟᱞᱮᱥᱮᱫ ᱢᱟ ᱪᱟᱭ ᱵᱟᱜᱟᱱ ᱢᱮᱱᱟᱜ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱛᱟᱦᱮ ᱦᱮᱸ ᱥᱮ ᱵᱟᱝ᱾
ᱦᱩᱸ
ᱟᱫᱚ ᱛᱟᱦᱚᱞᱮ ᱵᱷᱟᱜᱤ ᱵᱷᱟᱹᱜᱤ ᱫᱤᱥᱚᱢ ᱦᱚᱲ ᱥᱟᱶ ᱛᱮᱜᱮ ᱜᱟᱞᱢᱟᱨᱟᱣᱫᱟᱹᱧ ᱦᱮᱸᱥᱮ᱾
ᱦᱮᱸ ᱢᱟ ᱞᱟᱹᱭ ᱵᱮᱱ?
ᱟᱫᱚ ᱚᱱᱛᱮ ᱫᱚ ᱪᱮᱫ ᱞᱮᱠᱟ ᱟᱯᱮᱭᱟᱜ ᱢᱟᱱᱮᱼᱼ ᱟᱯᱱᱟᱨᱟᱜ ᱠᱷᱮᱛ ᱨᱮᱫᱚ ᱪᱟ ᱜᱮᱯᱮᱼᱼ ᱮ ᱪᱟᱥ ᱟᱥᱮ ᱪᱮᱫᱮᱠᱟ?
ᱦᱮᱸ ᱦᱮᱸ ᱟᱯᱱᱟᱨᱟᱜ ᱪᱟᱭ ᱟᱯᱱᱟᱨᱟᱜ ᱠᱷᱮᱛ ᱜᱮ ᱢᱮᱱᱟᱜᱼᱟ᱾
ᱚ ᱟᱪᱪᱷᱟ ᱟᱪᱪᱷᱟ
ᱦᱚᱲᱟᱜ ᱨᱮᱫᱚ ᱵᱟᱝ ᱢᱟᱱᱮ ᱦᱚᱲᱟᱜ ᱨᱮᱫᱚ ᱠᱷᱟᱹᱞᱤ ᱠᱟᱹᱢᱤ ᱡᱩᱫᱤ ᱧᱟᱢᱚᱜ ᱠᱟᱱ ᱠᱷᱟᱡ ᱠᱟᱹᱢᱤ ᱪᱟᱞᱟᱜ ᱦᱩᱭ ᱠᱟᱱᱟ᱾
ᱦᱮᱸ ᱦᱮᱸ ᱟᱨ ᱵᱟᱝᱠᱷᱟᱱ ᱫᱚ? ᱟᱫᱚ ᱛᱟᱦᱚᱞᱮ ᱪᱮᱫ ᱞᱮᱠᱟ ᱯᱮ ᱪᱮᱫ ᱠᱚᱮ ᱞᱟᱹᱭᱟ᱾ ᱦᱮᱸ ᱨᱚᱦᱚᱭ ᱭᱟ ᱥᱮ ᱪᱮᱫ ᱞᱮᱠᱟ ᱯᱮ ᱵᱟᱜᱟᱱᱟ ᱟᱯᱮ ᱚᱱᱟ ᱵᱟᱠᱷᱨᱟᱛᱮ ᱢᱤᱫᱵᱟᱨ ᱠᱟᱛᱷᱟᱢ ᱞᱟᱹᱭ ᱞᱮᱠᱷᱟᱱ ᱫᱚ ᱦᱚᱸ ᱱᱟᱯᱟᱭ ᱠᱚᱜ ᱜᱮᱭᱟ? ᱤᱧ ᱦᱩᱧ ᱟᱡᱚᱢ ᱥᱟᱜᱮ ᱠᱟᱜ ᱠᱮᱭᱟ? ᱟᱸᱡᱚᱢ ᱢᱟᱟᱹᱧ ᱟᱸᱡᱚᱢ ᱠᱟᱫ ᱪᱟᱞᱟᱜ ᱢᱟ ᱥᱟᱱᱟ ᱠᱟᱱ ᱠᱤᱱᱛᱩ ᱩᱯᱨᱩᱢ ᱵᱟᱝ ᱠᱷᱟᱹᱛᱤᱨ ᱛᱮ ᱪᱟᱞᱟᱜ ᱜᱮ ᱵᱟᱹᱧ ᱫᱟᱲᱮᱭᱟᱜ ᱠᱟᱱᱟ᱾ ᱦ ᱦᱮᱞᱳ ᱦᱮᱞᱳ ᱜᱚᱢᱠᱮ? ᱚᱠᱟᱭᱮᱱᱟᱢ ᱜᱟᱢᱠᱮ ᱵᱟᱝᱼᱼ ᱦᱮᱞᱳ ᱜᱚᱢᱠᱮ ᱞᱟᱹᱭᱫᱟᱹᱧ ᱨᱚᱲ ᱵᱟᱝ ᱟᱸᱡᱚᱢᱚᱜ ᱠᱟᱱᱛᱮ? ᱥᱮ ᱪᱮᱫ ᱪᱤᱠᱟᱹᱭᱮᱱᱟ? ᱫᱚᱢᱮ ᱠᱤ ᱱᱮᱴᱣᱚᱨᱠ ᱰᱤᱥᱴᱵᱽ ᱫᱟᱭ ᱦᱮᱞᱳ ᱜᱚᱢᱠᱮ